ᱦᱮᱸ ᱜᱚᱝᱠᱮ, ᱡᱚᱦᱟᱨ ᱜᱮ, ᱨᱚᱲ ᱠᱚ ᱟᱸᱡᱚᱢᱚᱜ ᱠᱟᱱᱟ?
ᱦᱮᱸ ᱨᱚᱲ ᱠᱚ ᱟᱸᱡᱚᱢᱚᱜ ᱠᱟᱱ ᱜᱮᱭᱟ, ᱢᱮᱱᱫᱟᱞᱤᱧ ᱟᱞᱤᱧᱟᱜ ᱨᱚᱲ ᱠᱚᱵᱮᱱ ᱟᱸᱡᱚᱢᱮᱫ ᱜᱮᱭᱟ ᱛᱚ?
ᱮᱸ ᱱᱟᱥᱮ ᱵᱟᱹᱭ ᱵᱟᱹᱭᱛᱮ ᱟᱸᱡᱚᱢᱚᱜ ᱠᱟᱱᱟ ᱠᱟᱹᱴᱤᱡ ᱡᱟᱹᱥ
ᱵᱟᱹᱭ ᱵᱟᱹᱭ ᱛᱮ
ᱦᱮᱸ, ᱱᱤᱛ ᱫᱚ ᱴᱷᱤᱠ ᱜᱮᱭᱟ ᱱᱚᱝᱠᱟ ᱜᱮ ᱨᱚᱲ ᱵᱤᱱ ᱛᱟᱦᱚᱞᱮ ᱠᱷᱟᱱᱜᱮ ᱱᱟᱯᱟᱭ ᱛᱮ ᱟᱡᱚᱢ ᱧᱟᱢᱚᱜᱼᱟ
ᱟᱡᱚᱢᱚᱜ ᱠᱟᱱ ᱜᱮᱭᱟ ᱛᱚ ᱵᱟᱝ?
ᱦᱳᱭ ᱱᱟᱯᱟᱭ ᱜᱮ᱾
ᱦᱮᱸ ᱡᱚᱢ ᱵᱟᱲᱟ ᱠᱚᱫᱚ ᱦᱩᱭ ᱠᱟᱱ ᱜᱮᱭᱟ, ᱟᱹᱵᱤᱱ ᱜᱮ ᱡᱚᱢ ᱵᱟᱲᱟ ᱠᱮᱫᱟ ᱵᱤᱱ ᱥᱮ ᱵᱟᱝ?
ᱡᱚᱢ ᱵᱟᱲᱟ ᱠᱚᱫᱚ ᱦᱩᱭ ᱠᱟᱱ ᱜᱮᱭᱟ ᱵᱟᱝ ᱫᱚ ᱵᱟᱝ ᱟᱫᱚ ᱚᱸᱭ ᱡᱚᱢ ᱵᱟᱲᱟ ᱠᱟᱛᱮ ᱠᱟᱹᱴᱤᱡ ᱫᱩᱲᱩᱵ ᱵᱟᱲᱟᱭ ᱦᱩᱭᱩᱜ ᱠᱟᱱ ᱜᱮᱭᱟ ᱟᱫᱚ ᱱᱚᱛᱮ ᱢᱟᱛᱚ ᱦᱚᱸᱜᱼᱚᱭ ᱩᱫᱽᱜᱟᱹᱨ ᱠᱟᱱ ᱜᱮᱭᱟ ᱟᱞᱮ ᱱᱚᱛᱮ ᱫᱚ᱾
ᱟᱜ, ᱜᱚᱢᱠᱮ ᱟᱥᱟᱲ ᱵᱚᱸᱜᱟ ᱢᱟ ᱥᱮᱴᱮᱨᱮᱱ ᱫᱚ ᱟᱨᱚ ᱩᱫᱽᱜᱟᱹᱨ ᱵᱤᱱ ᱞᱟᱹᱭᱮᱫ ᱫᱚ᱾
ᱦᱮᱸ ᱜᱚᱝᱠᱮ, ᱟᱞᱮ ᱱᱚᱛᱮ ᱢᱟᱛᱚ ᱫᱟᱜ ᱡᱟᱹᱲᱤ ᱫᱚ ᱠᱚᱢ ᱜᱮᱭᱟ᱾
ᱟᱪᱪᱷᱟ ᱟᱨ ᱟᱞᱮ ᱱᱚᱛᱮ ᱢᱟ ᱟᱹᱰᱤ ᱡᱟᱹᱥᱛᱤ ᱫᱟᱜᱽ ᱮᱫ ᱫᱚᱭ ᱟᱞᱮ ᱢᱟ ᱵᱟᱹᱫᱽ ᱵᱟᱹᱭᱦᱟᱹᱲ ᱠᱚ ᱜᱚᱴᱟ ᱞᱮ ᱞᱚᱥᱚᱫ
ᱫᱚ ᱦᱩᱭᱩᱜᱼᱟ ᱡᱟᱭᱜᱟ ᱡᱟᱭᱜᱟ ᱫᱟᱜ ᱮᱫᱟᱭ, ᱟᱨ ᱡᱟᱭᱜᱟ ᱡᱟᱭᱜᱟ ᱵᱟᱭ ᱫᱟᱜ ᱮᱫᱟ᱾
ᱦᱳᱭ ᱦᱳᱭ, ᱟᱞᱮ ᱱᱚᱛᱮ ᱢᱟ ᱟᱹᱰᱤ ᱡᱟᱹᱥᱛᱤ ᱜᱮ ᱫᱟᱜ
ᱢᱟᱫᱽᱫᱷᱚᱢ ᱛᱮᱜᱞᱤᱧ ᱟᱸᱡᱚᱢ ᱫᱚᱞᱤᱧ ᱟᱸᱡᱚᱢ ᱠᱮᱫ ᱜᱮᱭᱟ ᱵᱟᱝ ᱫᱚ ᱵᱟᱝ ᱡᱮ, ᱡᱟᱭᱜᱟ ᱡᱟᱭᱜᱟ ᱫᱚ ᱠᱤᱪᱷᱩ ᱡᱟᱭᱜᱟ ᱠᱚᱫᱚ ᱠᱚ ᱨᱚᱦᱚᱭᱮᱫ ᱜᱮᱭᱟ ᱠᱚ ᱟᱨ ᱠᱤᱪᱷᱩ ᱡᱟᱭᱜᱟ ᱠᱚᱫᱚ ᱮᱠᱷᱚᱱᱳ ᱱᱚᱜ ᱚᱭ ᱱᱚᱝᱠᱟ ᱡᱟᱦᱟᱸ ᱞᱮᱠᱟ ᱟᱹᱞᱤᱧ ᱞᱤᱧ ᱢᱮᱱ ᱮᱫᱟ ᱟᱨᱠᱤ ᱚᱱᱠᱟ ᱞᱮᱠᱟ ᱚᱱᱠᱟ ᱜᱮ ᱦᱩᱭᱩᱜ ᱠᱟᱱ ᱜᱮᱭᱟ ᱟᱫᱚ ᱦᱳᱭᱛᱚ ᱡᱟᱦᱟᱸ ᱞᱮᱠᱟᱞᱤᱧ ᱢᱮᱛᱵᱮᱱ ᱠᱟᱱᱟ ᱚᱱᱠᱟ ᱜᱮ ᱮᱠᱫᱚᱢ, ᱟᱞᱮ ᱥᱮᱫ ᱫᱚ ᱫᱟᱜ ᱡᱟᱹᱯᱩᱫ ᱫᱚ ᱠᱚᱢ ᱜᱮᱭᱟ ᱮᱠᱫᱚᱢ᱾
ᱟᱪᱪᱷᱟ, ᱟᱫᱚ ᱛᱟᱦᱞᱮ ᱜᱚᱝᱠᱮ ᱱᱚᱝ ᱚᱠᱟ ᱡᱩᱫᱤ ᱵᱟᱭ ᱫᱟᱜ ᱡᱟᱹᱯᱩᱫ ᱟᱯᱮ, ᱛᱟᱦᱚᱞᱮ ᱟᱫᱚ ᱮᱨ ᱟᱯᱷᱚᱨ ᱨᱚᱦᱚᱭ ᱠᱚᱫᱚ ᱪᱮᱠᱟᱛᱮᱯᱮ ᱨᱚᱦᱚᱭᱟ?
ᱟᱫᱚ ᱚᱱᱛᱮ ᱮᱨ ᱠᱚᱫᱚ ᱦᱩᱭ ᱞᱮᱱ ᱜᱮᱭᱟ, ᱟᱫᱚ ᱡᱟᱦᱟᱸ ᱠᱚ ᱮᱨ ᱦᱩᱭ ᱞᱮᱱ ᱜᱮᱭᱟ ᱚᱱᱟ ᱠᱚᱫᱚ ᱱᱤᱛᱚᱜ ᱫᱚ ᱮᱠᱫᱚᱢ ᱢᱟᱱᱮ ᱠᱟᱹᱴᱤᱡ ᱠᱟᱹᱴᱤᱡ ᱢᱮᱱᱟᱜᱼᱟ, ᱟᱫᱚ ᱚᱱᱟ ᱠᱚᱫᱚ ᱡᱟᱹᱱᱤᱡ ᱠᱷᱟᱱ ᱟᱥᱟ ᱠᱟᱹᱢᱤ ᱨᱮᱫᱚ ᱟᱫᱚ ᱵᱟᱝ ᱞᱟᱜᱟᱜᱼᱟ ᱡᱟᱹᱱᱤᱡ ᱠᱷᱟᱱ᱾
ᱟᱪᱪᱷᱟ, ᱟᱫᱚ ᱦᱟᱲᱟᱢ ᱞᱮᱱᱠᱷᱟᱱ ᱢᱟ ᱚᱱᱟ ᱛᱚᱞᱟ ᱠᱚᱫᱚ ᱟᱫᱚ
ᱟᱫᱚ ᱦᱟᱲᱟᱢ ᱫᱚ ᱵᱟᱝ ᱚᱱᱟ ᱫᱚ ᱜᱚᱢᱠᱮ ᱞᱟᱹᱴᱩ ᱫᱚ ᱵᱟᱭ ᱞᱟᱹᱴᱷᱩ ᱞᱮᱱ ᱫᱚ, ᱚᱱᱟ ᱫᱚ ᱠᱟᱹᱴᱤᱡ ᱡᱚᱠᱷᱟ ᱜᱮ ᱢᱮᱱᱟᱜᱼᱟ᱾ ᱟᱫᱚ ᱵᱟᱭ ᱦᱟᱨᱟ ᱞᱮᱱᱟ ᱟᱨᱠᱤ ᱟᱫᱚ ᱩᱱᱟᱹᱜ ᱠᱟᱹᱴᱤᱡ ᱜᱮ ᱟᱫᱚ ᱛᱚᱜ ᱫᱚ ᱡᱟᱦᱟ ᱞᱮᱠᱟ ᱟᱨᱠᱤ ᱚᱱᱟ ᱪᱟᱨᱟ ᱠᱚᱦᱚᱸ ᱧᱮᱞᱚᱜ ᱠᱟᱱᱟ ᱟᱨᱠᱤ ᱢᱟᱱᱮ ᱚᱱᱟ ᱠᱚᱫᱚ ᱛᱚᱜ ᱫᱚ ᱫᱚᱢᱮ ᱜᱮ ᱥᱟᱥᱟᱝ ᱮᱱᱟ ᱟᱨᱠᱤ᱾
ᱦᱳᱭ, ᱟᱫᱚ ᱚᱱᱟ ᱨᱮ ᱫᱟᱜ ᱡᱟᱹᱲᱤ ᱠᱚᱦᱚᱸ ᱡᱩᱫᱤ ᱵᱟᱭ ᱧᱟᱢᱟ ᱛᱚᱵᱮ ᱠᱷᱟᱱ ᱟᱫᱚ ᱞᱟᱹᱴᱷᱩ ᱦᱚᱸ ᱪᱤᱠᱟᱹᱛᱮ ᱞᱟᱹᱴᱷᱩᱜᱼᱟ᱾
ᱟᱫᱚ ᱫᱟᱜ ᱫᱚᱭ ᱫᱟᱜ ᱡᱚᱠᱷᱟ ᱠᱮᱫ ᱜᱮᱭᱟᱭ ᱱᱚᱣᱟ ᱟᱵᱚᱣᱟᱜ ᱦᱩᱞ ᱢᱟᱦᱟ ᱦᱤᱞᱳᱜ ᱛᱚ ᱟᱫᱚ ᱡᱩᱫᱤ ᱠᱟᱹᱴᱤᱡ ᱥᱟᱸᱜᱮ ᱧᱚᱜ ᱫᱟᱜ ᱧᱚᱜ ᱠᱮᱭᱟᱭ ᱮᱸᱰᱮᱠᱷᱟᱱ ᱫᱚ ᱚᱱᱟ ᱛᱮᱨᱟ ᱠᱚᱦᱚᱸ ᱠᱟᱹᱴᱤᱡ ᱛᱟᱦᱮᱸ ᱠᱚᱜ ᱜᱮᱭᱟ ᱟᱨᱠᱤ ᱢᱟᱱᱮ ᱵᱷᱟᱜᱮ ᱧᱚᱜ ᱟᱨᱠᱤ, ᱟᱫᱚ ᱚᱱᱟ ᱯᱚᱨᱮ ᱢᱟᱛᱚ ᱟᱨ ᱢᱚᱛᱚ ᱫᱚ ᱵᱟᱭ ᱫᱟᱜ ᱞᱮᱫᱟᱭ ᱟᱨᱠᱤ
ᱟᱪᱪᱷᱟ ᱦᱩᱞ ᱢᱟᱦᱟ ᱦᱤᱞᱳᱜ ᱢᱟ ᱟᱞᱮ ᱱᱚᱛ ᱫᱚᱦᱚᱭ ᱫᱟᱜ ᱠᱮᱫ ᱜᱮᱭᱟ ᱟᱨ ᱚᱱᱟ ᱯᱚᱨᱮ ᱠᱷᱚᱱ ᱱᱚᱜᱼᱚᱭ ᱢᱟ᱾ ᱡᱟᱹᱯᱩᱫ ᱜᱮᱭᱟᱞᱮ ᱱᱚᱛᱮ ᱫᱚ ᱡᱟᱹᱯᱩᱫ ᱜᱮ ᱡᱟᱹᱯᱩᱫ ᱜᱮᱞᱮ ᱡᱟᱦᱟᱸ ᱠᱷᱟᱹᱛᱤᱨ ᱛᱮ ᱚᱲᱟᱜ ᱠᱷᱚᱱ ᱩᱰᱩᱝ ᱠᱟᱱ ᱥᱮ ᱟᱢ ᱫᱚ ᱪᱷᱟᱛᱟ ᱤᱫᱤ ᱠᱟ ᱠᱟᱛᱮᱜ ᱜᱮ ᱩᱰᱩᱝ ᱦᱩᱭᱩᱜ ᱛᱟᱢᱟ ᱵᱟᱝᱠᱷᱟᱱ ᱫᱚ ᱞᱚᱦᱚᱫ ᱠᱟᱛᱮᱫ ᱜᱮᱢ ᱨᱩᱣᱟᱹᱲᱟ ᱾
ᱛᱟᱞᱦᱮ ᱚᱱᱛᱮ ᱫᱚ ᱢᱟᱱᱮ ᱠᱟᱹᱴᱤᱡ ᱥᱟᱸᱜᱮ ᱧᱚᱜ ᱜᱮ ᱫᱟᱜ ᱡᱟᱹᱲᱤᱭᱟ ᱠᱟᱫᱟ ᱵᱟᱝ?
ᱦᱮᱸ ᱥᱟᱸᱜᱮ ᱧᱚᱜ ᱜᱮ ᱟᱨ ᱨᱚᱦᱚᱭ ᱠᱚᱦᱚᱸᱞᱮ ᱮᱦᱚᱵ ᱜᱚᱫ ᱟᱠᱟᱫᱟ᱾
ᱞᱮᱠᱷᱟᱱ ᱫᱚ ᱟᱹᱰᱤ ᱱᱟᱯᱟᱭ ᱠᱟᱛᱷᱟ ᱜᱮ ᱟᱨ ᱱᱚᱛᱮ ᱨᱚᱦᱚᱭ ᱠᱚᱫᱚ ᱵᱟᱝ ᱦᱩᱭᱩᱜ ᱠᱟᱱᱟ ᱢᱚᱱᱴᱟ ᱠᱚᱦᱚᱸ ᱵᱷᱟᱜᱮ ᱫᱚ ᱵᱟᱝ ᱦᱩᱭᱩᱜ ᱠᱟᱱᱟ ᱵᱷᱟᱜᱮ ᱫᱚ ᱵᱟᱝ ᱵᱩᱡᱷᱟᱹᱜ ᱠᱟᱱᱟ ᱟᱨᱠᱤ ᱾
ᱨᱚᱦᱚᱭ ᱞᱮᱠᱷᱟᱱ ᱫᱤᱱ ᱨᱮ ᱟᱨ ᱵᱟᱭ ᱫᱟᱜ ᱮᱫᱟ ᱟᱫᱚ ᱪᱟᱹᱥᱤ ᱢᱚᱱᱮ ᱛᱮᱵᱚᱱ ᱵᱩᱡ ᱫᱟᱲᱮ ᱠᱟᱱ ᱜᱮᱭᱟ ᱵᱚᱱ ᱛᱚ ᱡᱟᱦᱟᱸᱭ ᱠᱚ ᱢᱟᱱᱮ ᱟᱵᱚᱣᱟᱜ ᱟᱨ ᱚᱫᱷᱤᱠᱟᱝᱥᱚ ᱟᱵᱚ ᱦᱚᱲ ᱠᱚᱫᱚ ᱢᱟᱱᱮ ᱡᱷᱚᱛᱚ ᱠᱚᱜᱮ ᱱᱚᱝᱠᱟ ᱟᱨᱠᱤ ᱢᱟᱱᱮ ᱪᱟᱥᱵᱟᱥ ᱞᱤᱭᱮ ᱜᱮ ᱟᱨᱠᱤ ᱢᱮᱱᱟᱜ ᱵᱚᱱᱟ ᱟᱨᱠᱤ ᱾
ᱦᱳᱭ ᱟᱫᱚ ᱟᱵᱚ ᱠᱚᱣᱟᱜ ᱢᱟ ᱚᱱᱠᱟ ᱪᱟᱹᱠᱨᱤ ᱵᱟᱹᱠᱨᱤ ᱠᱚᱫᱚ ᱵᱟᱹᱱᱩᱜᱼᱟ ᱟᱨ ᱪᱟᱥᱵᱟᱥ ᱪᱮᱛᱟᱱ ᱜᱮ ᱴᱮᱦᱟᱴ ᱠᱟᱛᱮᱫ ᱢᱮᱱᱟᱜ ᱟᱠᱟᱫ ᱵᱚᱱᱟ ᱟᱨ ᱡᱩᱫᱤ ᱪᱟᱥᱵᱟᱥ ᱜᱮ ᱵᱟᱭ ᱦᱩᱭᱩᱜᱼᱟ ᱛᱚᱵᱮ ᱠᱷᱟᱱ ᱫᱚ ᱟᱵᱚ ᱫᱚ ᱟᱫᱚ ᱛᱟᱭᱚᱢ ᱫᱟᱨᱟᱢ ᱛᱮ ᱱᱚᱝᱠᱟ ᱟᱠᱟᱞ ᱞᱮᱠᱟᱢ ᱵᱩᱡᱷᱟᱹᱣ ᱜᱚᱫᱟ ᱾
ᱦᱩᱸ᱾ ᱟᱫᱚ ᱚᱱᱮ ᱚᱝᱠᱟ ᱪᱟᱥ ᱠᱚᱦᱚ ᱵᱟᱝ ᱦᱩᱭ ᱞᱮᱱᱠᱷᱟᱱ ᱫᱚ ᱟᱫᱚ ᱱᱟᱢᱟᱞ ᱠᱟᱹᱢᱤ ᱠᱚᱦᱚᱸ ᱪᱟᱞᱟᱜ ᱦᱩᱭᱩᱜ ᱜᱮᱭᱟ᱾
ᱦᱳᱭ ᱟᱫᱚ ᱜᱚᱢᱠᱮ ᱟᱢᱫᱚ ᱚᱠᱟ ᱴᱚᱴᱷᱟ ᱨᱤᱱᱤᱡ ᱥᱟᱱᱟᱢ?
ᱤᱧ ᱫᱚ ᱵᱚᱞᱛᱮ ᱱᱚᱛᱮ ᱵᱟᱠᱩᱲᱟ᱾
ᱟᱪᱪᱷᱟ ᱟᱪᱪᱷᱟ᱾ ᱟᱹᱞᱤᱧ ᱫᱚ ᱱᱚᱛᱮ ᱢᱮᱫᱽᱱᱤᱯᱩᱨ ᱥᱮᱫ᱾
ᱟᱫᱚ ᱚᱱᱛᱮ ᱫᱚ ᱠᱟᱹᱴᱤᱡ ᱜᱷᱩᱴᱩ ᱦᱚ ᱜᱷᱩᱴᱩ ᱜᱮᱭᱟᱯᱮ ᱛᱚ ᱟᱯᱮ ᱫᱚ᱾
ᱦᱮᱸ ᱜᱷᱩᱴᱩ ᱫᱚ ᱟᱹᱰᱤ ᱜᱮᱞᱮ ᱜᱷᱩᱴᱩ ᱜᱮᱭᱟᱞᱮ ᱠᱟᱨᱚᱱ ᱟᱞᱮ ᱱᱚᱛᱮ ᱫᱚ ᱦᱟᱱᱮ ᱵᱚᱲᱚ ᱠᱮᱱᱮᱞ ᱠᱚᱦᱚᱸ ᱥᱟᱹᱜᱤᱧ ᱛᱮ ᱪᱟᱞᱟᱣ ᱟᱠᱟᱱᱟ᱾
ᱟᱪᱪᱷᱟ᱾
ᱟᱞᱮ ᱫᱚ ᱢᱟᱱᱮ ᱵᱟᱡᱟᱨ ᱞᱮ ᱪᱟᱞᱟᱣ ᱞᱮᱱᱠᱷᱟᱱ ᱫᱚ ᱧᱮᱭᱟᱢᱟᱞᱮ ᱟᱨᱠᱤ ᱟᱨ ᱵᱟᱝ ᱞᱮ ᱪᱟᱞᱟᱣ ᱞᱮᱱᱠᱷᱟᱱ ᱫᱚ ᱛᱚ ᱵᱟᱞᱮ ᱧᱟᱢᱟ ᱟᱨᱠᱤ ᱠᱮᱱᱮᱞ ᱠᱚᱫᱚ, ᱟᱨ ᱜᱟᱰᱟ ᱠᱚᱦᱚᱸ ᱚᱱᱠᱟ ᱞᱮᱠᱟ ᱫᱚ ᱟᱞᱮ ᱫᱚ ᱵᱟᱹᱱᱩᱜ-ᱟ ᱟᱨᱠᱤ ᱟᱨ ᱢᱤᱫᱴᱮᱱ ᱜᱟᱰᱟ ᱢᱮᱱᱟᱜ ᱨᱮᱦᱚᱸ ᱚᱱᱟ ᱠᱚᱫᱚ ᱴᱷᱤᱠ ᱥᱟ. ᱡ ᱜᱟᱰᱟ ᱫᱚ ᱵᱟᱝ ᱠᱚ ᱢᱮᱱᱟᱠᱚ ᱟᱨᱠᱤ᱾ ᱢᱟᱱᱮ ᱚᱱᱟ ᱫᱚ ᱟᱹᱰᱤ ᱤᱭᱟᱹ ᱠᱷᱟᱱ ᱫᱚ ᱦᱟᱱᱛᱮ ᱱᱟᱛᱮ ᱫᱚᱢᱮ ᱥᱟᱸᱜᱮ ᱞᱮᱱᱠᱷᱟᱱ ᱫᱟᱜ ᱠᱚᱦᱚᱸ ᱢᱟᱱᱮ ᱠᱟᱹᱴᱤᱡ ᱦᱤᱡᱩᱜ ᱜᱮᱭᱟ ᱟᱨᱠᱤ ᱡᱟᱦᱟᱸ ᱚᱱᱟ ᱠᱚᱫᱚ ᱚᱱᱮ ᱵᱤᱨ ᱠᱚ ᱢᱮᱱᱟᱜᱼᱟ ᱟᱨᱠᱤ᱾ ᱢᱟᱱᱮ ᱚᱱᱟ ᱵᱤᱨ ᱠᱚ ᱨᱮᱱᱟᱜ ᱡᱟᱦᱟᱸ ᱟᱨᱠᱤ ᱫᱟᱜ ᱞᱮᱠᱷᱟᱱᱮ ᱫᱟᱜ ᱠᱚ ᱟᱹᱛᱩᱜ ᱜᱮᱭᱟ ᱟᱨᱠᱤ ᱚᱱᱟ ᱜᱟᱰ ᱨᱟᱜ ᱛᱮ ᱢᱟᱱᱮ ᱚᱱᱟ ᱛᱮᱜᱮ ᱟᱨᱠᱤ ᱦᱤᱡᱩᱜᱼᱟ ᱟᱨᱠᱤ, ᱟᱫᱚ ᱱᱚᱝ ᱠᱚᱰᱟ ᱫᱚ ᱵᱟᱝ ᱠᱟᱱᱟ ᱟᱨᱠᱤ᱾
ᱦᱳᱭ ᱟᱫᱚ ᱵᱤᱨ ᱵᱩᱨᱩ ᱨᱮᱱᱟᱜ ᱫᱟᱜ ᱠᱚ ᱛᱮᱜᱮ ᱛᱚ ᱜᱟᱰᱟ ᱠᱚᱫᱚ ᱵᱮᱱᱟᱜ ᱠᱟᱱᱟ ᱚᱱᱠᱟ᱾ ᱢᱟᱨᱟᱝ ᱜᱟᱰᱟ ᱠᱚᱢᱟ ᱵᱟᱝ ᱧᱮᱞ ᱧᱟᱢᱚᱜᱼᱟ ᱱᱟᱹᱭ ᱡᱟᱦᱟᱸ ᱠᱚ ᱦᱮᱱᱟᱜᱼᱟ ᱚᱱᱟ ᱠᱚᱢᱟ ᱩᱱᱟᱹᱜ ᱡᱟᱹᱥᱛᱤ ᱵᱟᱹᱱᱩᱜᱼᱟ ᱱᱚᱣᱟ ᱠᱚ
ᱴᱚᱴᱷᱟ ᱨᱮᱫᱚ ᱟᱫᱚ ᱟᱫᱚ ᱱᱟᱹᱭ ᱠᱚ ᱨᱮᱱᱟᱜ ᱫᱟᱜ ᱢᱟ ᱵᱟᱠᱚ ᱨᱟᱠᱟᱵ ᱦᱚᱪᱚ ᱟᱵᱚᱱᱟ ᱟᱨ ᱚᱱᱟ ᱰᱮᱢ ᱛᱟᱞᱟ ᱛᱮᱜᱮ ᱚᱱᱟ ᱫᱚᱠᱚ ᱤᱫᱤᱭᱮᱫ ᱛᱮ ᱚᱱᱟ ᱠᱮᱱᱮᱞ ᱛᱮᱠᱚ ᱟᱹᱜᱩ ᱥᱮᱴᱨᱟᱵᱚᱱ ᱠᱟᱱ ᱠᱷᱚᱱ ᱫᱚ ᱱᱟᱦᱟᱜ ᱧᱮᱞᱚᱜ ᱠᱟᱱᱟ ᱚᱱᱟ ᱨᱮᱱᱟᱜ ᱫᱟᱜ ᱦᱚᱸ ᱟᱵᱚ ᱫᱚ ᱵᱟᱵᱚᱱ ᱧᱟᱢ ᱫᱟ ᱟᱞᱮ ᱦᱚᱸ ᱚᱱᱠᱟ ᱜᱮ ᱵᱟᱝᱞᱮ ᱧᱟᱢ ᱮᱫᱟ ᱚᱱᱟ ᱨᱮᱱᱟᱜ ᱫᱟᱜ ᱫᱚ
ᱚᱸᱻ ᱟᱫᱚ ᱚᱱᱛᱮ ᱱᱟ. ᱭ ᱠᱚᱫᱚ ᱥᱩᱨ ᱨᱮᱫᱚ ᱵᱟᱹᱱᱩᱜ-ᱟ ᱟᱞᱮᱭᱟᱜ ᱚᱱᱟ ᱱᱟᱹᱭ ᱟᱨ ᱡᱟᱦᱟᱸ ᱟᱨᱠᱤ ᱢᱮᱱ ᱫᱟᱠᱚ ᱟᱨᱠᱤ ᱵᱚᱲᱚ ᱠᱮᱱᱮᱞ ᱟᱨᱠᱤ ᱢᱟᱱᱮ ᱚᱱᱟ ᱠᱚᱫᱚ ᱟᱞᱮ ᱫᱚ ᱧᱮᱞ ᱡᱚᱝ ᱥᱟᱫ ᱜᱮ ᱟᱨᱠᱤ
ᱟᱪᱪᱷᱟ
ᱢᱮᱱᱟᱜ ᱨᱮᱦᱚᱸ ᱟᱨᱠᱤ ᱚᱸᱰᱮᱠᱷᱚᱱ ᱫᱚ ᱟᱹᱰᱤ ᱥᱟᱜᱤᱧ ᱥᱟᱺᱜᱤᱧ ᱧᱚᱜ ᱨᱮ ᱢᱮᱱᱟᱜ-ᱟ ᱠᱤ ᱟᱫᱚ ᱚᱱᱛᱮ ᱫᱚ ᱪᱟᱞᱟᱣ ᱵᱟᱡᱟᱨ ᱦᱚᱸ ᱴᱷᱤᱠ ᱵᱟᱝ ᱯᱟᱲᱟᱜ ᱠᱟᱱ ᱛᱟᱞᱮᱭᱟ ᱚᱻ ᱦᱚ ᱪᱟᱞᱟᱣ ᱦᱩᱭ ᱞᱮᱱᱠᱷᱟᱱ ᱚᱱᱛᱮ ᱜᱮ ᱟᱨᱠᱤ ᱧᱮᱞ ᱦᱩᱭᱩᱜ-ᱟ ᱟᱨᱠᱤ ᱟᱫᱚ ᱵᱟᱝ ᱪᱟᱞᱟᱣ ᱞᱮᱱᱠᱷᱟᱱ ᱪᱤᱠᱟ. ᱛᱮᱢ ᱧᱮᱞᱟ
ᱦᱳᱭ ᱛᱟᱦᱞᱮ ᱟᱯᱮ ᱫᱚ ᱟᱫᱚ ᱚᱱᱟ ᱠᱮᱱᱮᱞ ᱢᱮᱱᱢᱮ ᱟᱨ ᱱᱟᱹᱭ ᱢᱮᱱᱢᱮ ᱱᱚᱣᱟ ᱠᱚᱫᱚ ᱛᱟᱦᱚᱞᱮ ᱟᱯᱮ ᱫᱚ ᱢᱮᱫ ᱥᱩᱢᱩᱝ ᱛᱮᱜᱮ ᱯᱮ ᱧᱮᱞ ᱫᱟ ᱢᱟᱱᱮ ᱚᱱᱟ ᱠᱚ ᱠᱷᱚᱱᱟᱜ ᱡᱟᱦᱟᱱᱟᱜ ᱩᱯᱚᱠᱟᱨ ᱥᱮ ᱞᱟᱵᱷ ᱚᱱᱠᱟᱱᱟᱜ ᱡᱟᱦᱟᱱᱟᱜ ᱠᱚᱫᱚ ᱵᱟᱝᱯᱮ ᱧᱟᱢ ᱮᱫᱟ
ᱵᱟ ᱵᱟᱝ ᱱᱚᱣᱟ ᱤᱫᱤ ᱠᱟᱛᱮ ᱟᱞᱮ ᱫᱚ ᱪᱮᱫ ᱦᱚᱸ ᱵᱟᱹᱱᱩᱜ ᱞᱮᱭᱟ ᱟᱨᱠᱤ ᱠᱳᱱᱚ ᱞᱟᱵ ᱨᱮᱫᱚ ᱪᱮᱫ ᱦᱚᱸ ᱵᱟᱹᱱᱩᱜ ᱞᱮᱭᱟ ᱚᱱᱟ ᱫᱚᱧ ᱧᱮᱞ ᱟᱠᱟᱫ ᱟᱨᱠᱤ ᱚᱱᱮ ᱟᱞᱮ ᱫᱚ ᱢᱤᱫᱴᱮᱱ ᱚᱱᱮ ᱪᱮᱫ ᱫᱚ ᱢᱮᱱᱟ ᱚᱱᱮ ᱚᱱᱮ ᱥᱟᱺᱜᱤᱧ ᱨᱮ ᱡᱟᱦᱟᱸ ᱡᱤᱱᱤᱥ ᱠᱚ ᱛᱟᱦᱮᱱᱟ ᱟᱨᱠᱤ ᱡᱟᱦᱟᱱᱟᱜ ᱱᱚᱝᱠᱮᱥ ᱠᱚ ᱫᱟᱲᱟ ᱩᱪᱩᱭᱮᱫ ᱵᱚᱱᱟ ᱟᱨᱠᱤ ᱡᱮ ᱱᱚᱣᱟ ᱡᱤᱱᱤᱥᱴᱟ ᱱᱚᱰᱮ ᱢᱮᱱᱟᱜ-ᱟ ᱡᱟᱦᱟᱸ ᱦᱳᱭᱛᱳ ᱟᱵᱮᱱ ᱜᱟᱹᱰᱤ ᱠᱚᱛᱮ ᱵᱮᱱ ᱪᱟᱞᱟᱣ ᱞᱮᱱᱠᱷᱟᱱ ᱠᱟᱹᱴᱤᱡ ᱵᱮᱱ ᱠᱚᱭᱚᱜ ᱟᱫᱟ ᱟᱨ ᱵᱟᱝᱠᱷᱟᱱ ᱫᱚ ᱚᱱᱮ ᱚᱱᱠᱟ ᱢᱟᱱᱮ ᱵᱟᱲᱟᱭ ᱠᱟᱜ ᱵᱟᱲᱟᱭ ᱠᱟᱜᱛᱮ ᱢᱮᱱᱟᱜ-ᱟ ᱟᱨ ᱠᱤ ᱟᱫᱚ ᱱᱤᱝᱠᱟᱹ ᱦᱚᱲ ᱫᱚ ᱧᱮᱞ ᱵᱟᱲᱟ ᱦᱩᱭ ᱠᱟᱱᱟ ᱠᱟᱨᱚᱱ ᱱᱤᱝᱠᱟᱹ ᱦᱚᱲ ᱫᱚ ᱢᱟᱱᱮ ᱠᱷᱮᱞᱳᱰ ᱠᱚ ᱪᱟᱞᱟᱜ ᱜᱮ ᱦᱩᱭᱩᱜ-ᱟ ᱥᱮ ᱜᱚᱴᱟ ᱜᱮ ᱵᱚᱞ ᱠᱷᱮᱞᱳᱰ ᱟᱨᱠᱤ ᱛᱟᱞᱮ ᱚᱱᱟ ᱠᱚ ᱤᱭᱟᱹᱛᱮ ᱧᱮᱞ ᱵᱟᱲᱟ ᱦᱩᱭ ᱟᱠᱟᱱᱟ ᱱᱚᱣᱟ ᱠᱚᱫᱚ ᱱᱚᱛᱮ ᱢᱮᱱᱟᱜ-ᱟ ᱚᱱᱠᱟ ᱫᱟᱬᱟ ᱵᱟᱲᱟ ᱦᱩᱭᱩᱜ ᱜᱮᱭᱟ ᱟᱨᱠᱤ
ᱮᱠᱟᱞ ᱮᱠᱟᱞ ᱟᱫᱚ ᱦᱟᱱᱟ ᱡᱩᱣᱟᱹᱱ ᱩᱢᱮᱨ ᱨᱮ ᱡᱩᱫᱤ ᱵᱟᱢ ᱫᱟᱬᱟ ᱵᱟᱲᱟᱭ ᱠᱷᱟᱱ ᱛᱤᱥ ᱛᱚᱵᱮ ᱦᱟᱲᱟᱢ ᱠᱟᱛᱮ ᱫᱟᱬᱟ ᱞᱮᱠᱷᱟᱱ ᱢᱟ ᱵᱟᱝ ᱜᱟᱱᱚᱜ-ᱟ ᱟᱫᱚ ᱧᱮᱞ ᱧᱟᱢᱚᱜ ᱠᱟᱱᱟ ᱡᱮ ᱱᱟᱦᱟᱜ ᱫᱤᱱ ᱨᱮ ᱟᱵᱚ ᱵᱚᱞ ᱠᱷᱮᱞᱳᱰ ᱱᱚᱣᱟ ᱠᱚ ᱟᱨᱚ ᱮᱴᱟᱜ ᱮᱴᱟᱜ ᱡᱩᱫᱤ ᱠᱷᱮᱞᱳᱰ ᱟᱨ ᱵᱟᱝ ᱚᱞ ᱯᱟᱲᱦᱟᱣ ᱠᱷᱟᱹᱛ ᱛᱤᱨ ᱡᱩᱫᱤ ᱫᱟᱬᱟ ᱦᱩᱭ ᱞᱮᱱᱠᱷᱟᱱ ᱚᱱᱟ ᱢᱟ ᱴᱷᱤᱠ ᱜᱮᱭᱟ ᱮᱠᱷᱚᱱ ᱱᱟᱦᱟᱜ ᱫᱤᱱᱨᱮ ᱟᱵᱚᱨᱮᱱ ᱡᱩᱣᱟᱹᱱ ᱠᱚᱠᱚ ᱧᱮᱞᱚᱜ ᱠᱟᱱᱟ ᱱᱮᱛᱟᱨ ᱫᱤᱱ ᱫᱚ ᱩᱱᱠᱩ ᱫᱚ ᱚᱱᱟ ᱠᱚ ᱵᱟᱝ ᱤᱭᱟᱹ ᱠᱟᱛᱮᱫ ᱚᱱᱟ ᱯᱟᱛᱟ ᱯᱚᱨᱚᱵᱽ ᱟᱨᱵᱟᱝ ᱯᱨᱳᱜᱨᱟᱢ ᱱᱚᱣᱟ ᱠᱚᱨᱮᱜ ᱠᱚ ᱫᱟᱬᱟᱭᱮᱫᱟ ᱟᱫᱚ ᱟᱢᱟᱜ ᱩᱭᱦᱟᱹᱨ ᱛᱮ ᱱᱚᱣᱟ ᱠᱚᱫᱚ ᱪᱮᱫᱠᱟ ᱵᱮᱥᱮᱢ ᱢᱚᱱᱮᱭᱟ ᱥᱮ ᱵᱟᱹᱲᱤᱡ ᱮᱢ ᱢᱚᱱᱮᱭᱟ
ᱚᱱ ᱚᱱᱟ ᱠᱚᱫᱚ ᱠᱟᱨᱚᱱ ᱟᱵᱚᱣᱟᱜ ᱡᱟᱦᱟᱸ ᱠᱚ ᱤᱭᱟᱹᱜ ᱟᱨᱠᱤ ᱚᱱᱟ ᱠᱚᱫᱚ ᱦᱤᱲᱤᱧ ᱫᱚ ᱮᱠᱪᱳᱞᱤ ᱫᱚ ᱴᱷᱤᱠ ᱫᱚ ᱵᱟᱝ ᱠᱟᱱᱟ ᱟᱨᱠᱤ
ᱟᱨ ᱟᱵᱚ ᱡᱮ ᱚᱱᱟ ᱯᱟᱛᱟ ᱪᱷᱟᱛᱟ ᱫᱚ ᱪᱟᱞᱟᱣ ᱠᱚᱫᱚ ᱴᱷᱤᱠ ᱜᱮᱭᱟ ᱟᱫᱚ ᱯᱟᱛᱟ ᱪᱷᱟᱛᱟ ᱨᱮ ᱪᱟᱞᱟᱣ ᱠᱟᱛᱮᱫ ᱚᱱᱮ ᱡᱟᱦᱟᱸ ᱪᱷᱟᱹᱯᱨᱤ ᱮᱱᱮᱡ ᱫᱷᱟᱹᱞᱩᱭ ᱫᱷᱟᱹᱞᱩᱭ ᱚᱱᱟ ᱠᱚᱫᱚ ᱴᱷᱤᱠ ᱫᱚ ᱵᱟᱹᱞᱤᱧ ᱢᱮᱱᱟ ᱟᱨᱠᱤ ᱠᱟᱨᱚᱱ ᱡᱟᱦᱟᱸᱨᱮ ᱯᱟᱛᱟ ᱠᱚ ᱫᱚᱦᱚᱸ ᱟᱠᱟᱫᱟ᱾ ᱚᱸᱰᱮ ᱫᱚ ᱯᱟᱛᱟ ᱮᱱᱮᱡ ᱦᱩᱭᱩᱜ-ᱟ᱾ ᱚᱸᱰᱮ ᱫᱚ ᱟᱵᱮᱱ ᱫᱚ ᱪᱟᱞᱟ-ᱜ ᱫᱚ ᱠᱳᱱᱳ ᱚᱥᱩᱵᱤᱫᱷᱽᱚ ᱫᱚ ᱵᱟᱹᱱᱩᱜ-ᱟ᱾ ᱟᱨᱠᱤ ᱟᱫᱚ ᱚᱱᱟ ᱵᱟᱹᱲᱛᱤ ᱜᱮ ᱡᱟᱦᱟᱸ ᱠᱤᱪᱷᱩ ᱵᱮᱱ ᱠᱚᱨᱟᱣᱟ ᱾ ᱚᱱᱟ ᱠᱚᱼᱫᱚ ᱠᱤᱱᱛᱩ ᱠᱷᱟᱨᱟᱯ ᱡᱤᱱᱤᱥ ᱟᱨᱠᱤ ᱟᱵᱮᱱᱟᱜ ᱦᱚᱭᱛᱳ ᱦᱮᱸ ᱟᱫᱚ ᱵᱟᱠᱷᱟᱱ ᱫᱚ ᱪᱮᱫ ᱯᱟᱛᱟ ᱦᱚᱸ ᱯᱟᱛᱟ ᱦᱚᱸ ᱠᱷᱟᱨᱟᱯᱟ ᱪᱟᱛᱟ ᱦᱚᱸ ᱠᱷᱟᱨᱟᱯ-ᱟ᱾ ᱱᱚᱝᱠᱟ ᱞᱮᱠᱟ ᱫᱚ ᱵᱟᱝ ᱠᱟᱱᱟ᱾ ᱠᱟᱨᱚᱱ ᱚᱱᱟ ᱠᱚᱼᱫᱚ ᱟᱵᱚᱣᱟ-ᱜ ᱨᱟᱹᱥᱠᱟᱹ ᱠᱚᱣᱟᱜ ᱡᱤᱱᱤᱥ ᱠᱟᱱ ᱜᱮᱭᱟ ᱾ ᱟᱨᱠᱤ ᱛᱟᱨ ᱢᱚᱫᱽᱫᱷᱮ ᱧᱮᱞᱵᱮᱱ ᱠᱤᱪᱷᱩ ᱦᱚᱲ ᱪᱟᱞᱟᱣ ᱠᱟᱛᱮᱜ ᱧᱮᱞ ᱵᱮᱱ ᱯᱟᱛᱟ ᱨᱮ ᱪᱟᱞᱟᱣ ᱠᱟᱛᱮᱫ᱾ ᱚᱠᱚᱭ ᱦᱚᱭᱛᱚ ᱧᱩ ᱛᱟᱵᱮ ᱧᱩ ᱦᱟᱺᱰᱤ, ᱧᱩ ᱯᱟᱹᱣᱨᱟᱹ ᱧᱩ ᱠᱮᱫᱟᱭ᱾ ᱟᱫᱚ ᱠᱟᱹᱭᱡᱟᱹ ᱠᱷᱟᱹᱯᱟᱹᱨᱤ ᱥᱤᱥᱴᱤ ᱠᱮᱫᱟᱭ᱾
ᱦᱳᱭ, ᱦᱳᱭ ᱱᱟᱦᱟᱜ ᱫᱤᱱ ᱨᱮ ᱚᱱᱠᱟ ᱢᱟ᱾ ᱟᱹᱰᱤ ᱟᱭᱢᱟ ᱜᱮ ᱧᱮᱞ ᱧᱟᱢᱚ-ᱜ ᱠᱟᱱᱟ᱾ ᱟᱨ ᱱᱚᱣᱟ ᱠᱷᱟᱹᱛᱤᱨ ᱛᱮ ᱟᱵᱚᱣᱟᱼᱜ ᱚᱱᱟ ᱯᱟᱛᱟ ᱯᱚᱨᱚᱵᱽ ᱠᱚ ᱡᱟᱦᱟᱸ ᱦᱮᱱᱟᱜ ᱛᱟᱵᱚᱱ-ᱟ᱾ ᱚᱱᱟ ᱠᱚᱦᱚᱸ ᱱᱮᱛᱟᱨ ᱢᱟ ᱚᱜ-ᱚᱭ ᱟᱯᱮ ᱚᱱᱟ ᱥᱩᱨ ᱨᱮᱱᱟ-ᱜ ᱚᱱᱟ ᱡᱷᱽᱟᱹᱱᱴᱤ ᱯᱟᱛᱟ ᱠᱚ ᱢᱮᱛᱟᱜ ᱠᱟᱱ ᱾ ᱚᱱᱟ ᱯᱟ ᱛᱟ ᱨᱮᱢᱟ ᱱᱮᱥ ᱫᱚ ᱾ ᱟ ᱦᱟᱺᱰᱤ ᱯᱟᱹᱣᱨᱟᱹ ᱟᱹᱠᱷᱤᱨᱤᱧ ᱦᱚᱸᱠᱚ ᱵᱚᱱ ᱠᱮᱫᱟ ᱾ ᱡᱮ ᱦᱟᱺᱰᱤ ᱯᱟᱹᱣᱨᱟᱹ ᱩᱱᱟᱹᱜ ᱡᱟᱹᱥᱛᱤ ᱟᱹᱠᱷᱨᱤᱧ ᱵᱟᱝ ᱜᱟᱱᱚᱜ-ᱟ᱾ ᱥᱮ ᱧᱩ ᱵᱟᱝ ᱜᱟᱱᱚᱜ-ᱟ᱾ ᱟᱨ ᱟᱸᱡᱚᱢ ᱫᱤᱧ ᱪᱮᱛᱟ᱾ ᱚᱱᱟ ᱯᱟᱛᱟ ᱨᱮᱫᱚ ᱱᱮᱥ ᱫᱚ ᱦᱟᱺᱰᱤ, ᱯᱟᱹᱣᱨᱟᱹ, ᱡᱟᱦᱟᱸᱭ ᱠᱚ ᱤᱫᱤ ᱞᱮᱫᱟ᱾ ᱩᱱᱠᱩᱣᱟ-ᱜ ᱦᱟᱺᱰᱤ ᱯᱟᱹᱣᱨᱟᱹ ᱠᱚᱼᱫᱚ ᱠᱚ ᱫᱩᱞ ᱜᱤᱰᱤ ᱠᱮᱫ ᱛᱟᱠᱚᱣᱟ᱾
ᱦᱮᱸ ᱟᱫᱚ ᱜᱚᱝᱠᱮ ᱫᱩᱞ ᱫᱚ-ᱠᱚ ᱫᱩᱞ ᱜᱤᱰᱤᱭ ᱠᱟᱫᱟ᱾ ᱵᱟᱝ ᱫᱚ ᱵᱟᱝ ᱟᱫᱚ ᱚᱱᱟ ᱫᱚ ᱡᱮ ᱥᱟᱱᱟᱢ ᱦᱚᱲᱟᱜ ᱚᱱᱠᱟ ᱞᱮᱠᱟᱛᱚ ᱵᱟᱝ᱾ ᱟᱨᱠᱤ ᱠᱤᱪᱷᱩ ᱦᱚᱲᱟ-ᱜ ᱠᱚ ᱫᱩᱞ ᱜᱤᱰᱤ ᱞᱮᱫᱟ ᱠᱚ᱾ ᱥᱟᱱᱟᱢ ᱦᱚᱲᱟᱜ ᱫᱚ ᱵᱟᱝᱜᱮ ᱟᱫᱚ ᱪᱮᱫ ᱵᱮᱱ ᱢᱮᱛᱟ ᱠᱚᱣᱟ᱾
ᱦᱳᱭ ᱟᱫᱚ ᱮᱱᱛᱮ ᱚᱱᱟ ᱫᱚ᱾ ᱵᱚᱛᱚᱨ ᱦᱚᱪᱚ ᱞᱮᱠᱟ ᱠᱚ᱾ ᱫᱩᱞ ᱜᱤᱰᱤ ᱠᱮᱫ ᱛᱟᱠᱚᱣᱟ᱾
ᱵᱟᱝ ᱫᱚ ᱵᱟᱝ ᱠᱟᱨᱚᱱ ᱡᱟᱦᱟᱸ ᱟᱸᱡᱚᱢ ᱠᱟᱛᱮ ᱚᱱᱟ ᱯᱚᱨ ᱡᱟᱦᱟᱸ ᱜᱷᱽᱚᱴᱟᱣ ᱟᱠᱟᱱᱟ ᱾ ᱚᱱᱟᱜᱮ ᱟᱸᱡᱚᱢᱚᱜᱼᱟ᱾ ᱟᱫᱚ ᱦᱚᱭᱛᱚ ᱡᱚᱠᱷᱚᱱ ᱜᱮ ᱟᱸᱡᱚᱢ ᱟᱸᱡᱚᱢ ᱛᱮᱜᱮ ᱡᱚᱠᱷᱚᱱ ᱥᱟᱺᱜᱤᱧ ᱥᱮᱫ ᱪᱟᱞᱟᱜᱼᱟ᱾ ᱟᱫᱚ ᱩᱱᱫᱚ ᱦᱚᱳᱭᱛᱚ ᱚᱱᱟ ᱠᱚᱼᱫᱚ ᱠᱟᱹᱴᱤᱡ ᱵᱟᱹᱲᱛᱤ, ᱵᱟᱹᱲᱛᱤ ᱛᱮ ᱪᱟᱞᱟ-ᱜ ᱜᱮᱭᱟ᱾ ᱟᱨᱠᱤ
ᱦᱳᱭ ᱚᱱᱟ ᱦᱚᱸ ᱠᱟᱛᱷᱟ ᱠᱟᱱ ᱜᱮᱭᱟ᱾ ᱢᱤᱫ ᱡᱟᱭᱜᱟ ᱨᱮᱱᱟᱜ ᱠᱟᱛᱷᱟ ᱡᱚᱠᱷᱚᱱ ᱟᱨ ᱢᱤᱫ ᱡᱟᱭᱜᱟ᱾ ᱨᱮ ᱪᱟᱞᱟᱜᱼᱟ᱾ ᱚᱱᱟ ᱯᱩᱨᱮ ᱟᱨ ᱢᱤᱫ ᱡᱟᱭᱜᱟ ᱨᱮ ᱪᱟᱞᱟᱜᱼᱟ᱾ ᱛᱚᱠᱷᱚᱱ ᱫᱚ ᱚᱱᱟ ᱫᱚ ᱱᱟᱥᱮ ᱫᱚ ᱵᱟᱹᱲᱛᱤᱼᱜ ᱜᱮᱭᱟ᱾ ᱟᱨ ᱞᱟᱹᱭ, ᱞᱟᱹᱭ ᱛᱮ ᱦᱚᱸ ᱠᱟᱹᱴᱤᱡ ᱠᱚ ᱵᱟᱹᱲᱛᱤ ᱜᱮᱭᱟ᱾ ᱦᱚᱲ ᱫᱚ
ᱟᱨ ᱠᱟᱱᱟ ᱠᱟᱹᱴᱤᱡ ᱠᱤᱪᱷᱩ ᱫᱚ ᱥᱟᱡᱟᱣ ᱠᱟᱛᱮᱮᱫ ᱠᱤᱪᱷᱩ ᱦᱚ-ᱠᱚ ᱢᱮᱱ ᱜᱮᱭᱟ᱾ ᱠᱚ ᱟᱨᱠᱤ ᱚ ᱡᱟᱦᱟᱸ ᱡᱤᱱᱤᱥ ᱠᱟᱹᱴᱤᱡ ᱧᱮᱞ ᱫᱟ᱾ ᱱᱚᱸᱰᱮ ᱫᱚ ᱠᱟᱹᱴᱤᱡ ᱠᱤᱪᱷᱩ ᱨᱳᱢᱟᱱᱴᱤᱠ ᱡᱤᱱᱤᱥᱴᱟ ᱢᱮᱱᱟᱜᱼᱟ᱾ ᱚᱸᱰᱮ ᱫᱚ ᱠᱟᱹᱴᱤᱡ ᱟᱨ ᱢᱤᱫᱴᱮᱱ ᱡᱤᱱᱤᱥ ᱴᱟᱭ ᱵᱟᱹᱭᱥᱟᱹᱣ ᱟᱫᱟᱭ ᱾ ᱟᱨᱠᱤ
ᱦᱳᱭ ᱟᱫᱚ ᱡᱚᱠᱷᱚᱱ ᱜᱮ ᱡᱚᱠᱷᱚᱱ ᱜᱮ ᱟᱸᱚᱢ ᱦᱚᱲ ᱚᱱᱟᱨᱮ ᱜᱚᱨᱚᱡᱮ ᱩᱫᱩᱜᱟ᱾ ᱩᱱᱤ ᱦᱚᱸ ᱟᱡ ᱟᱨᱚ ᱵᱮᱥ ᱛᱮ ᱞᱟᱹᱭ ᱵᱩᱡᱷᱟᱹᱣᱭᱟ᱾ ᱡᱮ
ᱞᱟᱹᱭ ᱵᱩᱡᱷᱟᱹᱣ ᱟᱞᱮ ᱦᱮᱸ ᱚᱱᱛᱮ ᱫᱚ ᱯᱟᱛᱟ ᱪᱷᱟᱛᱟ ᱠᱚᱼᱫᱚ ᱚᱠᱟᱞᱮᱠᱟ᱾ ᱦᱩᱭᱩ-ᱜ ᱜᱮᱭᱟ ᱥᱮ ᱱᱮᱛᱟᱨ ᱫᱤᱱ ᱫᱚ ᱵᱟᱹᱱᱩᱜᱼᱟ᱾ ᱱᱮᱛᱟᱨ ᱫᱚ᱾
ᱟᱫᱚ ᱦᱮᱸ ᱚᱱᱟ ᱯᱟᱛᱟ ᱪᱷᱟᱛᱟ ᱠᱚᱼᱫᱚ ᱟᱹᱰᱤ ᱜᱟᱱ ᱜᱮ ᱯᱟᱨᱚᱢᱮᱱᱟ᱾ ᱟᱫᱚ ᱱᱤᱛ ᱫᱚ ᱟᱞᱮᱫᱚ ᱱᱚᱛᱮ ᱫᱚ ᱚᱱᱟ ᱵᱩᱨᱩ ᱯᱟᱛᱟ ᱞᱟᱜᱟᱣ ᱟᱠᱟᱱᱟ᱾
ᱟᱨ ᱜᱟᱯᱟ ᱜᱮᱛᱚ ᱵᱩᱨᱩ ᱵᱚᱺᱜᱟ ᱫᱚ᱾
ᱦᱮᱸ ᱵᱩᱨᱩ ᱵᱚᱸᱜᱟ ᱫᱚ ᱜᱟᱯᱟ ᱜᱮ᱾ ᱟᱫᱚ ᱜᱚᱝᱠᱮ ᱦᱮᱸ ᱞᱟᱹᱭ ᱵᱤᱱ
ᱟᱫᱟᱹᱧ ᱟᱯᱮ ᱫᱚ ᱦᱤᱡᱩᱼᱜ ᱠᱟᱱᱟ ᱯᱮ ᱾ᱥᱮ ᱵᱟᱝ ᱛᱟᱦᱚᱞᱮ?
ᱵᱟᱝ ᱜᱚᱝᱠᱮ ᱱᱤᱭᱟᱹ ᱵᱟᱨ ᱫᱚ ᱚᱱᱠᱟ ᱞᱮᱠᱟ ᱪᱟᱞᱟᱜ ᱨᱮᱱᱟᱜ ᱫᱚ ᱠᱳᱱᱳ ᱤᱭᱟᱹ ᱜᱮ ᱵᱟᱝ ᱦᱩᱭ ᱠᱟᱱᱟ ᱢᱚᱱᱮ ᱜᱮ ᱦᱚ ᱠᱚᱦᱚᱸ ᱵᱟᱝ ᱦᱩᱭ ᱠᱟᱱᱟ ᱟᱨ ᱞᱟᱦᱟ ᱠᱷᱚᱱᱟᱜ ᱦᱚᱸ ᱟᱫᱚ ᱟᱞᱮ ᱱᱚᱛᱮ ᱫᱚ ᱜᱚᱝᱠᱮ ᱪᱮᱫᱠᱟ ᱢᱮᱱᱟᱞᱤᱧ ᱢᱟᱱᱮ ᱦᱮᱸᱜ ᱮ ᱦᱚᱞᱟ ᱫᱚ ᱵᱟᱝ ᱢᱟᱸᱫᱷᱮᱨ ᱦᱤᱞᱚᱜ ᱟᱨᱠᱤ ᱥᱚᱛᱨᱚ ᱛᱟᱹᱨᱤᱠᱷ ᱨᱮ, ᱢᱟᱱᱮ ᱦᱚᱯᱚᱱ ᱵᱟ ᱨᱮᱱ ᱠᱩᱲᱤ ᱜᱤᱫᱽᱨᱟᱹ ᱟᱨᱠᱤ ᱵᱟᱯᱞᱟ ᱦᱩᱭᱮᱱ ᱛᱟᱭᱟ᱾ ᱟᱨᱠᱤ,
ᱟᱪᱪᱷᱟ,
ᱦᱳᱭ ᱟᱫᱚ ᱚᱲᱟᱜ ᱠᱚᱨᱮ ᱠᱟᱹᱢᱤ ᱠᱟᱡᱽ ᱠᱚ ᱛᱟᱦᱮᱸ ᱞᱮᱱᱠᱷᱟᱱ ᱠᱟᱹᱢᱤ ᱠᱟᱹᱥᱱᱤ ᱠᱚ ᱛᱟᱦᱮᱸ ᱞᱮᱱᱠᱷᱟᱱ ᱚᱱᱠᱟ ᱫᱚ ᱟᱫᱚ ᱦᱮᱡ ᱥᱮ ᱪᱟᱞᱟᱣ ᱫᱚ ᱥᱚᱢᱵᱷᱚᱵ ᱵᱟᱝ ᱠᱟᱱᱟ ᱟᱫᱚ ᱟᱨ ᱚᱱᱟ ᱞᱟᱹᱜᱤᱫ ᱢᱟ ᱠᱟᱹᱣᱰᱤ ᱠᱚᱦᱚᱸ ᱞᱟᱜᱟᱜ ᱜᱮᱭᱟ ᱥᱮ ᱩᱱ ᱥᱟᱸᱜᱤᱧ ᱠᱷᱚᱱ ᱱᱩᱱᱟᱹᱜ ᱥᱟᱸᱜᱤᱧ ᱛᱮᱯᱮ ᱦᱤᱡᱩᱜᱼᱟ᱾
ᱟᱵᱮᱱᱟᱜ ᱵᱟᱥ ᱠᱷᱚᱨᱪᱟ ᱡᱚᱢ ᱠᱷᱚᱨᱪᱟ ᱦᱤᱡᱩᱜ ᱠᱷᱚᱨᱪᱟ ᱪᱟᱞᱟᱜ ᱚᱱᱮ ᱚᱱᱟ ᱠᱚᱫᱚ ᱞᱟᱜᱟᱜ ᱜᱮᱭᱟ ᱛᱟᱨᱯᱚᱨ ᱟᱵᱮᱱ ᱟᱨᱚ ᱡᱩᱫᱤ ᱮᱢᱟᱱ ᱛᱮᱢᱟᱱ ᱠᱤᱪᱷᱩ ᱦᱟ ᱦᱟᱛᱟᱣ ᱨᱮᱱᱟᱜ ᱛᱟᱦᱮᱱ ᱛᱟᱵᱮᱱᱟ ᱛᱟᱦᱚᱞᱮ ᱚᱱᱟ ᱠᱚᱦᱚᱸ ᱵᱟᱢ ᱢᱮᱱ ᱫᱟᱲᱮᱭᱟᱜᱼᱟ ᱯᱚᱭᱥᱟ ᱠᱚ ᱥᱮ ᱵᱟᱝ ᱠᱷᱟᱱ ᱫᱚ
ᱦᱳᱭ ᱟᱫᱚ ᱯᱟᱛᱟ ᱴᱟᱺᱰᱤᱢ ᱦᱮᱡ ᱞᱮᱱᱠᱷᱟᱱ ᱟᱨ ᱵᱟᱝ ᱯᱚᱨᱚᱵᱽ ᱴᱟᱺᱰᱤ ᱨᱮᱢ ᱦᱮᱡ ᱞᱮᱱᱠᱷᱟᱱ ᱡᱟᱦᱱᱟᱜ ᱡᱤᱥᱮ ᱮᱢ ᱠᱩᱥᱤᱭᱟᱜ ᱠᱷᱟᱱ ᱢᱚᱱᱮ ᱫᱚ ᱜᱚᱦᱚᱲ ᱠᱮᱜ ᱜᱮ ᱱᱚᱣᱟ ᱯᱟᱞᱤᱧ ᱦᱟᱛᱟᱣ ᱤᱫᱤ ᱠᱮ᱾ ᱢᱮᱛᱟᱜ ᱢᱮ ᱛᱤᱨᱭᱳᱜ ᱜᱮ ᱡᱩᱫᱤ ᱟᱢ ᱠᱩᱥᱤᱭᱟᱜ ᱠᱟᱱᱟᱢ ᱟᱢ ᱡᱩᱫᱤ ᱨᱩᱥᱤᱠᱟ ᱠᱟᱱᱟᱢ ᱛᱚᱵᱮ ᱠᱷᱟᱱ ᱟᱢ ᱫᱚ ᱛᱤᱨᱭᱳ ᱦᱟᱛ ᱦᱟᱛᱟᱣ ᱥᱟᱱᱟ ᱢᱮᱭᱟ ᱟᱨ ᱚᱱᱟ ᱨᱮᱱᱟᱜ ᱢᱟ ᱜᱚᱱᱚᱝ ᱦᱚᱸ ᱟᱹᱰᱤ ᱡᱟᱹᱥᱛᱤ ᱜᱮᱭᱟ ᱟᱫᱚ ᱠᱟᱹᱣᱰᱤ ᱦᱚᱸ ᱞᱟᱜᱟᱜ ᱜᱮᱭᱟ ᱚᱱᱟ ᱞᱟᱹᱜᱤᱫ ᱫᱚ᱾
ᱟᱵᱮᱱ ᱛᱚ ᱢᱚᱱᱮ ᱛᱚ ᱦᱩᱭᱩᱜ ᱛᱟᱵᱮᱱ ᱜᱮᱭᱟ ᱡᱮ ᱱᱚᱰᱮᱞᱤᱧ ᱪᱟᱞᱟᱣ ᱠᱟᱱᱟ ᱱᱚᱣᱟ ᱨᱮᱱᱟᱜ ᱢᱤᱫᱴᱮᱱ ᱡᱮ ᱟᱞᱤᱧᱟᱜ ᱢᱤᱫᱴᱮᱱ ᱡᱟᱦᱟᱸ ᱩᱯᱨᱩᱢ ᱢᱤᱫᱴᱮᱱ ᱛᱟᱦᱮᱸ ᱡᱮ ᱱᱚᱣᱟ ᱫᱚ ᱱᱚᱣᱟ ᱱᱚᱰᱮᱧ ᱪᱟᱞᱟᱣᱱᱟ ᱱᱚᱣᱟ ᱵᱟᱠ ᱵᱟᱠᱷᱨᱟ ᱱᱚᱣᱟ ᱫᱚᱧ ᱟᱹᱜᱩ ᱟᱠᱟᱫᱟ᱾ ᱟᱫᱚ ᱚᱱᱠᱟ ᱞᱮᱠᱟ ᱟᱨᱠᱤ
ᱩᱭᱦᱟᱹᱨ ᱞᱮᱠᱟᱛᱮ ᱡᱮ ᱱᱚᱰᱮᱧ ᱪᱟᱞᱟᱣ ᱞᱮᱱᱠᱷᱟᱱ ᱱᱚᱰᱮ ᱠᱷᱚᱱ ᱱᱚᱣᱟᱧ ᱟᱹᱜᱩ ᱟᱠᱟᱫᱟ᱾ ᱟᱢ ᱮᱸᱻ ᱛᱤᱨᱭᱳ ᱚᱨᱚᱝ ᱦᱚᱭᱛᱳ ᱵᱟᱢ ᱵᱟᱲᱟᱭ ᱨᱮᱦᱚᱸ ᱮᱱ ᱛᱮ ᱨᱮᱦᱚᱸ ᱟᱢ ᱚᱱᱟᱢ ᱫᱚᱦᱚ ᱠᱟᱛᱟᱢᱟ ᱡᱚᱛᱚᱱ ᱠᱟᱛᱮᱫ᱾
ᱦᱮᱸ ᱟᱵᱮᱱᱟᱜ ᱢᱚᱱᱛᱮ ᱟᱨᱠᱤ ᱢᱟᱱᱮ ᱟᱵᱮᱱ ᱦᱳᱭᱛᱚ ᱚᱱᱟ ᱫᱤᱠ ᱫᱤᱭᱮ ᱠᱟᱱᱟᱵᱤᱱ ᱚᱱᱟᱛᱮ ᱟᱵᱮᱱᱟᱜ ᱚᱱᱟ ᱢᱮᱱᱟᱜ ᱢᱚᱱᱮ ᱦᱮᱱᱟᱜ ᱛᱟᱵᱤᱱᱟ ᱟᱨᱠᱤ ᱡᱮ ᱡᱟᱭᱦᱳᱠ ᱟᱞᱤᱧ ᱱᱚᱣᱟ ᱪᱮᱥᱴᱟ ᱨᱮ ᱞᱤᱧ‌ ᱛᱮᱦᱮᱱᱟ ᱵᱟᱵᱮᱱ ᱠᱚᱨᱟᱣ ᱫᱟᱲᱮᱭᱟᱜ ᱨᱮᱦᱚ ᱠᱳᱱᱳ ᱚᱥᱩᱵᱤᱫᱷᱟ ᱛᱚ ᱚᱱᱟ ᱫᱚ ᱵᱟᱹᱱᱩᱜᱼᱟ᱾
ᱟᱪᱪᱷᱟ ᱟᱠᱟ ᱞᱮᱠᱟ
ᱦᱮᱸᱻ